ᱡᱚᱦᱟᱨ ᱜᱮ ᱾ ᱥᱟᱹᱜᱩᱱ ᱥᱮᱛᱟᱜ ᱾
ᱦᱩᱸ ᱥᱟᱹᱜᱩᱱ ᱥᱮᱛᱟᱜ ᱾ ᱟᱫᱚ ᱠᱷᱚᱵᱚᱨ ᱠᱚ ᱞᱟᱹᱭ ᱵᱤᱱ ᱟᱹᱰᱤ ᱥᱮᱛᱟᱜ ᱥᱮᱛᱟᱜ ᱵᱤᱱ ᱯᱷᱳᱱ ᱠᱮᱫ ᱫᱚ ᱾
ᱠᱟᱹᱡ ᱞᱤᱧ ᱚᱥᱩᱵᱤᱫᱟ ᱧᱚᱜ ᱜᱚᱫ ᱟᱠᱟᱱᱟ ᱚᱱᱟ ᱛᱮᱜᱮ ᱞᱤᱧ ᱯᱷᱳᱱ ᱜᱚᱫ ᱟᱸᱜ ᱵᱤᱱᱟ ᱦᱟᱸᱜ ᱾ ᱩᱱᱤ ᱠᱚᱝᱠᱟ ᱦᱟᱲᱟᱢ ᱴᱷᱮᱱ ᱵᱟᱨᱭᱟ ᱰᱟᱝᱜᱽᱨᱟ ᱠᱤᱱ ᱛᱟᱦᱮᱸ ᱞᱮᱱᱟ ᱡᱩᱛ ᱧᱚᱜ ᱠᱤᱱ ᱰᱟᱝᱨᱟ ᱦᱟᱸᱜ ᱾ ᱟᱫᱚ ᱟᱹᱠᱷᱨᱤᱧ ᱠᱮᱫ ᱠᱤᱱᱟᱹᱭ ᱥᱮ ᱢᱮᱱᱟᱜ ᱠᱤᱱ ᱜᱮᱭᱟ ᱦᱟᱸᱜ?
ᱢᱮᱱᱟᱜ ᱠᱤᱱ ᱜᱮᱭᱟ ᱢᱮᱱᱟᱜ ᱫᱚ, ᱟᱫᱚ ᱵᱮᱵᱽᱥᱟᱭᱤ ᱠᱚᱫᱚ ᱠᱚ ᱦᱤᱡᱩᱜ ᱠᱟᱱ ᱜᱮᱭᱟ ᱦᱮᱡ ᱫᱚ, ᱟᱫᱚ ᱢᱮᱱᱟᱜ ᱦᱟᱛᱟᱲ ᱠᱤᱱ ᱜᱮᱭᱟ ᱟᱹᱣᱨᱤᱭᱟᱜ ᱟᱹᱧ ᱾ ᱟᱹᱣᱨᱤ ᱞᱮ ᱟᱹᱠᱷᱨᱤᱧ ᱠᱤᱱᱟᱹ ᱾
ᱟᱫᱚ ᱟᱹᱠᱷᱨᱤᱧ ᱠᱤᱱᱟᱭ ᱥᱮ ᱵᱟᱭ ᱟᱹᱠᱷᱨᱤᱧ ᱠᱤᱱᱟᱹ?
ᱚᱱᱟ ᱠᱷᱚᱵᱚᱨ ᱦᱚᱸ ᱟᱹᱞᱤᱱ ᱴᱷᱤᱠ ᱵᱟᱹᱞᱤᱧ ᱞᱟᱹᱭ ᱫᱟᱲᱮᱭᱟᱜᱼᱟ ᱠᱟᱱᱟ ᱾
ᱦᱩᱸ ᱠᱟᱹᱡ ᱵᱤᱱ ᱠᱩᱞᱤ ᱞᱮᱱᱠᱷᱟᱱ ᱠᱷᱩᱵ ᱱᱟᱯᱟᱭ ᱠᱚᱜᱼᱟ,
ᱟᱪᱪᱷᱟ ᱴᱷᱤᱠ ᱜᱮᱭᱟ ᱚᱱᱟ ᱠᱷᱚᱵᱚᱨ ᱫᱚ ᱦᱟᱸᱜ ᱟᱹᱞᱤᱧ ᱞᱤᱧ ᱵᱟᱲᱟᱭ ᱦᱚᱪᱚᱭᱮᱫ ᱵᱤᱱᱟ ᱛᱟᱦᱚᱞᱮ ᱾
ᱦᱳᱭ ᱠᱚ ᱵᱚᱞᱚᱭᱮᱱᱟ ᱛᱚ ᱟᱫᱚ ᱰᱟᱝᱜᱨᱟ ᱦᱟᱸᱜ ᱫᱚᱨᱠᱟᱨᱚᱜ ᱚᱱᱟ ᱛᱮ ᱞᱤᱧ ᱦᱳᱭ ᱦᱳᱭ,
ᱵᱷᱟᱜᱤ ᱥᱟᱹᱛ ᱰᱟᱝᱜᱨᱟ ᱠᱟᱱᱟ ᱠᱤᱱ ᱩᱱᱤ ᱨᱮᱱ ᱫᱚ ᱾
ᱦᱳᱭ ᱚᱱᱟ ᱛᱮᱜᱮ ᱦᱟᱸᱜ ᱢᱚᱱᱮ ᱢᱟ ᱞᱟᱜᱟᱣ ᱟᱠᱟᱱᱟ ᱠᱮᱴᱮᱡ ᱢᱮᱴᱮᱡ ᱜᱮᱭᱟ ᱠᱤᱱ ᱰᱟᱝᱜᱨᱟ ᱦᱚᱸ
ᱦᱳᱭ ᱢᱤᱫ ᱡᱮᱠᱷᱟ ᱨᱮᱜᱮ ᱠᱤᱱ ᱪᱟᱞᱟᱣ ᱩᱛᱟᱹᱨᱚᱜᱼᱟ ᱮᱠᱫᱚᱢ
ᱦᱳᱭ ᱦᱳᱭ ᱮᱴᱟᱜ ᱰᱟᱝᱜᱨᱟ ᱮᱴᱟᱜ ᱰᱟᱝᱨᱟ ᱞᱮᱠᱟ ᱠᱚ ᱵᱟᱠᱤᱱ ᱫᱮᱠᱷᱟᱣ ᱟᱠᱤᱱ
ᱮᱠᱫᱚᱢ ᱚᱱᱟ ᱪᱤᱱᱛᱟᱹ ᱨᱮᱱᱟᱜ ᱵᱮᱯᱟᱨ ᱜᱮ ᱵᱟᱝ ᱠᱟᱱᱟ ᱮᱠᱫᱚᱢ ᱾ ᱢᱤᱫ ᱡᱮᱠᱷᱟ ᱨᱮ ᱠᱤᱱ ᱠᱟᱹᱢᱤ ᱨᱮᱠᱤᱱ ᱞᱟᱜᱟᱣ ᱩᱛᱟᱹᱨᱚᱜ-ᱟ ᱾
ᱦᱩᱸᱢ ᱟᱞᱮ ᱦᱚᱸ ᱦᱟᱹᱠᱤᱱ ᱢᱟᱨᱟᱱ ᱠᱤᱱ ᱠᱤᱱ ᱛᱟᱦᱮᱸ ᱞᱮᱱᱟ ᱾ ᱚᱱᱟ ᱵᱟᱨ ᱯᱮ ᱡᱚᱠᱷᱚᱡ ᱮᱢ ᱟᱹᱪᱩᱨ ᱜᱚᱫ ᱠᱤᱱᱟᱹ ᱵᱩᱨᱩᱢ ᱜᱚᱫᱚᱜ ᱟᱭ ᱩᱱᱤ ᱞᱮᱸᱜᱟ ᱫᱷᱟᱨᱮ ᱨᱤᱱᱤᱡ ᱫᱚ ᱾
ᱦᱚᱭ ᱩᱱᱠᱩ ᱫᱚ ᱪᱤᱞᱤ ᱩᱱᱠᱤᱱ ᱫᱚ ᱫᱮᱥᱤ ᱜᱮᱥᱮ
ᱦᱳᱭ ᱫᱮᱥᱤ ᱜᱮ ᱠᱟᱱᱟ ᱠᱤᱱᱟ ᱟᱹᱰᱤ ᱫᱚ ᱠᱤᱱ ᱵᱚᱭᱚᱥ ᱤᱫᱤᱭᱮᱱᱟ ᱥᱮ ᱟᱫᱚ ᱫᱟᱲᱮ ᱠᱚ ᱠᱚᱢ ᱧᱚᱜ ᱮᱱ ᱛᱟᱹᱠᱤᱱᱟ ᱾ ᱚᱱᱟᱛᱮ ᱴᱷᱤᱠ ᱢᱚᱛᱚ ᱜᱚᱦᱚᱲ ᱠᱚ ᱵᱟᱹᱠᱤᱱ ᱫᱟᱲᱮᱭᱟᱜᱼᱟ ᱠᱤᱱ ᱞᱟᱸᱜᱟ ᱜᱚᱫᱚᱜ ᱟᱠᱚ ᱥᱮ᱾
ᱦᱳᱭ ᱦᱳᱭ᱾ ᱵᱚᱭᱚᱥ ᱞᱮᱱ ᱠᱷᱟᱱ ᱜᱮ ᱠᱚ ᱦᱟᱲᱟᱢ ᱰᱟᱝᱜᱨᱟ ᱠᱚᱫᱚ ᱱᱚᱝᱠᱟ ᱜᱮᱭᱟ ᱠᱚ ᱾
ᱦᱩᱸᱜᱼᱩᱸ ᱟᱵᱚ ᱢᱟᱹᱱᱢᱤ ᱦᱩᱭ ᱠᱟᱛᱮᱜ ᱵᱚᱱ ᱞᱟᱝᱜᱟᱜ ᱠᱟᱱᱟ, ᱩᱱᱠᱩ ᱰᱟᱝᱨᱟ ᱫᱚᱦᱟᱸᱜ ᱢᱟᱠᱳ ᱞᱟᱝᱜᱟᱜ-ᱟ, ᱩᱱᱠᱩᱣᱟᱜ ᱦᱚᱸ ᱞᱟᱸᱜᱟ ᱫᱚ ᱢᱮᱱᱟᱜ ᱜᱮᱭᱟ᱾
ᱦᱩᱸ ᱞᱟᱸᱜᱟ ᱢᱟ ᱡᱚᱛᱚ ᱦᱚᱲᱟᱜ ᱜᱮ ᱾ ᱡᱤᱣᱤ ᱢᱮᱱᱟᱜᱼᱟ ᱢᱟᱱᱮ ᱞᱟᱸᱜᱟ ᱫᱚ ᱢᱮᱱᱟᱜ ᱜᱮᱭᱟ᱾
ᱦᱩᱸ ᱞᱟᱸᱜᱟ ᱨᱮᱜᱮᱡ ᱡᱤᱨᱟᱹᱣ ᱦᱚᱸ ᱡᱤᱨᱟᱹᱣ ᱦᱚᱪᱚ ᱦᱩᱭᱩᱜ ᱜᱮᱭᱟ ᱢᱟᱡᱷᱮ ᱢᱟᱡᱷᱮ᱾
ᱡᱤᱨᱟᱹᱣ ᱫᱚ ᱫᱚᱨᱠᱟᱨ ᱜᱮ ᱾ ᱟᱹᱵᱤᱱ ᱦᱚᱸᱵᱤᱱ ᱡᱤᱨᱟᱹᱜᱼᱟ ᱩᱱᱠᱤᱱ ᱦᱚᱸᱠᱤᱱ ᱡᱤᱨᱟᱹᱜᱼᱟ᱾
ᱟᱫᱚ ᱦᱟᱸᱜ ᱪᱮᱫ ᱞᱮᱠᱟ ᱦᱟᱸᱜ ᱠᱟᱹᱣᱰᱤ ᱠᱚᱜᱮ ᱞᱟᱹᱭᱟ ᱫᱟᱢ ᱾ ᱠᱚᱜᱮ ᱚᱱᱟᱜ ᱜᱮ ᱦᱟᱸᱜ ᱞᱤᱧ ᱪᱤᱱᱛᱟᱹ ᱵᱷᱟᱵᱽᱱᱟᱭᱮᱜᱼᱟ᱾ ᱟᱹᱞᱤᱧ ᱞᱤᱧ ᱢᱚᱱᱮᱭ ᱠᱟᱜᱼᱟ ᱦᱟᱸᱜ ᱡᱟᱦᱟᱸ ᱜᱮ ᱦᱟᱸᱜ ᱮᱸ ᱞᱟᱹᱭᱟᱞᱤᱧ ᱟᱹᱜᱩ ᱠᱤᱱ ᱜᱮᱭᱟ᱾
ᱦᱳ ᱡᱟᱹᱥᱛᱤ ᱫᱚ ᱯᱟᱞᱮᱛ ᱵᱟᱭ ᱞᱟᱹᱭ ᱠᱤᱱᱟᱭ ᱦᱟᱸᱜ᱾
ᱟᱨ ᱚᱱᱠᱟ ᱥᱩᱨ ᱥᱩᱯᱩᱨ ᱨᱮ ᱚᱱᱠᱟ ᱵᱟᱹᱪᱩᱜ ᱠᱚᱣᱟ ᱡᱟᱦᱟᱸᱭ ᱰᱟᱝᱨᱟ ᱠᱚ᱾ ᱠᱟ ᱟᱠᱷᱨᱤᱧ ᱠᱚᱣᱟ ᱠᱚ ᱱᱚᱛᱮ ᱨᱮ᱾
ᱵᱟᱝ ᱚᱱᱠᱟ ᱢᱟ ᱟᱹᱞᱤᱧ ᱢᱟ ᱦᱟᱸᱜ ᱵᱟᱹᱞᱤᱧ ᱟᱸᱡᱚᱢ ᱜᱚᱫ ᱟᱠᱟᱜ᱾
ᱦᱮᱸ᱾
ᱟᱯᱟ ᱢᱮᱱᱛᱮ᱾
ᱦᱟᱛᱟᱣ ᱠᱷᱟᱡ ᱠᱚ ᱦᱩᱭᱩᱜᱼᱟ ᱡᱟᱦᱟᱸ ᱛᱤᱥᱚᱜ ᱥᱤ ᱵᱟᱲᱟ ᱦᱩᱭᱩᱜᱼᱟ ᱟᱫᱚ ᱵᱷᱤᱛᱟᱹ ᱠᱚ ᱟᱹᱪᱩᱨ ᱵᱟᱲᱟ ᱦᱩᱭᱩᱜᱼᱟ᱾ ᱛᱚ ᱦᱟᱸᱜ ᱵᱟᱝ ᱠᱷᱟᱱ ᱟᱨ ᱵᱟᱝᱠᱷᱟᱱ ᱚᱱᱟ ᱴᱨᱟᱠᱴᱚᱨ ᱛᱮᱫᱚ ᱦᱟᱸᱜ ᱵᱷᱤᱛᱟᱹ ᱠᱚᱫᱚ ᱵᱟᱭ ᱥᱟᱵ ᱫᱟᱲᱮᱭᱟᱜᱼᱟ ᱚᱱᱟ ᱠᱚᱸᱬ ᱠᱚᱫᱚ᱾
ᱵᱟᱭ ᱥᱟᱵ ᱫᱟᱲᱮᱭᱟᱜ-ᱟ ᱠᱚᱸᱬ-ᱢᱚᱸᱬ ᱠᱚᱫᱚ᱾
ᱦᱩᱸᱜ-ᱩᱸ᱾ ᱦᱚᱨᱚᱵᱚᱨᱚ ᱵᱟᱝ ᱦᱚ-ᱦᱚᱨᱚᱵᱚᱨᱚ ᱦᱩᱭᱩᱜᱼᱟ ᱵᱟᱝᱠᱷᱟᱱ ᱢᱩᱪᱟᱹᱫ ᱨᱮ᱾
ᱦᱟᱸ ᱟᱹᱰᱤ ᱦᱚᱨᱚᱵᱚᱨᱚ᱾
ᱟᱫᱚ ᱦᱟᱸᱜ ᱯᱚᱸᱧᱪᱟᱥ ᱥᱟᱴ ᱫᱚ ᱦᱟᱸᱜ-ᱮ ᱫᱟᱢ ᱠᱤᱱ ᱜᱮᱭᱟ ᱢᱚᱱᱮ ᱦᱚᱭ ᱥᱮ? ᱪᱮᱫ ᱵᱤᱱ ᱢᱚᱱᱮᱭᱮᱫᱼᱟ ᱟᱹᱵᱤᱱᱟᱜ ᱩᱱᱩᱢᱟᱱ ᱛᱮ?
ᱦᱳᱭ ᱚᱱᱠᱟ ᱜᱮ ᱠᱷᱩᱵ ᱡᱟᱥᱛᱤ ᱫᱚ ᱯᱟᱞᱮᱫ ᱵᱟᱭ ᱞᱟᱹᱭᱟ ᱦᱟᱸᱜ᱾
ᱦᱮᱸ᱾ ᱟᱵᱮᱱ ᱨᱮᱱ ᱰᱟᱺᱝᱨᱟ ᱫᱚ ᱢᱮᱱᱟᱜ ᱠᱤᱱ ᱜᱮᱭᱟ ᱥᱮ ᱵᱤᱱ ᱟᱠᱷᱨᱤᱧ ᱠᱮᱫ ᱠᱚᱣᱟ?
ᱢᱮᱱᱟᱜ ᱠᱤᱱ ᱜᱮᱭᱟ ᱫᱚᱦᱚᱣ ᱠᱟᱜ ᱠᱤᱱ ᱜᱮᱭᱟ ᱞᱤᱧ ᱦᱟᱸᱜ᱾
ᱦᱩᱸ ᱟᱫᱚ ᱵᱤᱱ ᱥᱤᱭᱮᱭᱟᱢ ᱵᱟᱲᱟᱣᱟᱠᱚ ᱠᱟᱱᱟ ᱥᱮ ᱵᱟᱝᱟ?
ᱵᱷᱟᱜᱤ ᱜᱮᱞᱤᱧ ᱥᱤ ᱵᱟᱲᱟᱭᱮ-ᱟ ᱱᱟᱜ-ᱚᱭᱠᱚᱭᱮᱠ ᱫᱤᱱ ᱦᱩᱭᱩᱜ ᱠᱟᱱᱟ, ᱟᱨ ᱵᱮᱥᱜᱮ ᱥᱤᱭᱳᱜ ᱠᱚᱞᱤᱧ ᱤᱫᱤ
ᱛᱟᱦᱞᱮ ᱵᱷᱟᱜᱤ ᱜᱮᱠᱤᱱ ᱥᱟᱹᱛ ᱟᱠᱟᱫ ᱠᱤᱱᱟᱹ?
ᱦᱩᱸ ᱵᱷᱟᱹᱜᱮ ᱜᱮ ᱵᱷᱟᱜᱮ ᱜᱮ᱾ ᱢᱟᱲᱟᱝ ᱢᱟᱲᱟᱝ ᱜᱮᱠᱚ ᱦᱮᱡ ᱯᱮᱡᱚᱜ ᱠᱟᱱ ᱛᱟᱦᱮᱸᱫ ᱠᱤᱱ ᱱᱮᱛᱟᱨ ᱫᱚ ᱟᱹᱰᱤ ᱵᱷᱟᱹᱜᱤ ᱠᱤᱱ ᱪᱟᱞᱟᱜ ᱠᱟᱱᱟ᱾
ᱦᱳᱭ ᱚᱱᱟ ᱯᱩᱭᱞᱩ ᱯᱩᱭᱞᱩ ᱜᱮ ᱠᱟᱹᱡ ᱠᱚ ᱤᱭᱟᱹ ᱧᱟᱢᱚᱜᱼᱟ ᱛᱟᱨᱯᱚᱨᱮ ᱫᱚᱠᱚ ᱴᱷᱤᱠᱚᱜᱼᱟ᱾ ᱵᱩᱡᱷᱟᱹᱣ ᱠᱮᱜᱼᱟ ᱵᱤᱱ?
ᱡᱟᱦᱟᱸ ᱰᱟᱺᱝᱨᱤ ᱜᱮ ᱯᱩᱭᱞᱩ ᱯᱩᱭᱞᱩ ᱫᱚ ᱠᱟᱹᱡ ᱫᱚ ᱯᱮᱸᱫ ᱫᱚᱠᱚ ᱫᱮᱠᱷᱟᱣ ᱜᱮᱭᱟ᱾
ᱦᱩᱸᱜ-ᱩ᱾ ᱚᱱᱟ ᱠᱷᱩᱲᱜᱟᱹ ᱦᱟᱴᱞᱤᱧ ᱪᱟᱞᱟᱣ ᱞᱮᱱᱟ ᱵᱩᱡᱷᱟᱹᱣ ᱠᱮᱫᱟᱵᱤᱱ᱾
ᱟᱫᱚ᱾
ᱠᱩᱲᱠᱤᱭᱟᱹ ᱦᱟᱴ ᱨᱮ ᱱᱮᱛᱟᱨ ᱢᱟ ᱚᱱᱟ ᱵᱮᱵᱽᱥᱟᱭᱤ ᱠᱚ ᱦᱟᱸᱜ ᱠᱚ ᱠᱚᱢ ᱤᱫᱤᱭ ᱵᱩᱡᱷᱟᱹᱣ ᱠᱮᱜ-ᱟᱹᱞᱤᱧ ᱟᱫᱚ ᱡᱩᱛ ᱧᱚᱜ ᱰᱟᱝᱨᱟ ᱫᱚ ᱵᱟᱹᱞᱤᱧ ᱧᱟᱢ ᱞᱮᱫ ᱠᱚᱣᱟᱞᱤᱧ᱾
ᱱᱮᱛᱟᱨ ᱫᱚ ᱱᱮᱛᱟᱨ ᱫᱚ ᱚᱱᱠᱟ ᱜᱮ᱾
ᱦᱩᱸᱜ-ᱩᱸ᱾
ᱱᱮᱛᱟᱨ ᱫᱚ ᱪᱟᱥᱤᱰᱟᱤ ᱪᱟᱹᱥᱤ ᱵᱟᱥᱤ ᱦᱚᱲᱚᱨ ᱴᱷᱮᱱ ᱜᱮ᱾ ᱚ᱾ ᱟᱫᱚ ᱚᱸᱰᱮ ᱠᱷᱚᱱᱟᱜ ᱪᱟᱹᱥᱤᱵᱟᱹᱥᱤ ᱦᱚᱲ ᱴᱷᱮᱱ ᱠᱷᱚᱱᱟᱜ ᱜᱮ ᱠᱤᱨᱤᱧ ᱟᱜᱩ ᱞᱮᱠᱚᱠᱷᱟᱱ ᱫᱚ ᱵᱷᱟᱜᱤ᱾ ᱥᱤᱭᱳᱜ ᱦᱚᱸ ᱢᱤᱫ ᱡᱟᱠᱷᱟᱨ ᱠᱚ ᱜᱟᱱᱚᱜᱼᱟ ᱟᱨ
ᱟᱨ ᱚᱸᱰᱮ ᱚᱸᱰᱮ ᱢᱟ ᱫᱞᱟᱞ ᱠᱚ ᱡᱟᱹᱥᱛᱤ ᱫᱚ᱾ ᱵᱩᱡᱟᱹᱣ ᱠᱮᱜ-ᱟ ᱵᱤᱱ ᱵᱤᱨᱚᱠᱛᱚ ᱜᱮ ᱵᱤᱱ ᱵᱩᱡᱟᱹᱣᱟ᱾
ᱡᱮ ᱱᱤᱡᱮᱨ ᱢᱚᱱᱮᱨ ᱢᱚᱛᱚ ᱡᱟᱦᱟᱸᱭ ᱵᱤᱱ ᱧᱮᱞ ᱦᱤᱱ ᱛᱮᱵᱤᱱ ᱴᱷᱤᱠ ᱠᱤᱱᱟ ᱚᱝᱠᱟ ᱦᱚᱸ ᱵᱟᱝ ᱜᱟᱱᱚᱜᱼᱟ ᱠᱷᱟᱹᱞᱤ ᱞᱟᱹᱭᱟᱢᱟ ᱠᱚ ᱱᱩᱭ ᱤᱫᱤᱭᱮᱢ ᱫᱷᱟᱹᱭ ᱤᱫᱤᱭᱮᱢ ᱵᱩᱡᱷᱟᱹᱣ ᱠᱮᱜᱼᱟ
ᱮᱠᱫᱚᱢ ᱩᱰᱤ ᱡᱚᱛᱷᱟᱛ ᱠᱟᱛᱷᱟ ᱵᱤᱱ ᱞᱟᱹᱭ ᱠᱮᱜᱼᱟ᱾
ᱫᱟᱢ ᱦᱚᱸ ᱟᱹᱰᱤ ᱛᱮᱫ ᱜᱮᱠᱚ ᱞᱟᱹᱭ ᱠᱮᱜᱼᱟ ᱦᱟᱴ ᱨᱮᱫᱚ᱾ ᱵᱩᱡᱷᱟᱣ ᱠᱮᱜ-ᱟ ᱵᱤᱱ᱾ ᱦᱳᱭ ᱦᱟᱸᱜ ᱞᱤᱧ ᱦᱟᱸᱜ ᱩᱱ ᱫᱚ ᱦᱟᱸᱜ ᱵᱟᱹᱞᱤᱧ ᱢᱟᱱᱮ ᱢᱚᱱᱮᱨ ᱢᱚᱛᱚ ᱫᱟᱢ ᱫᱚ ᱦᱟᱸᱜ ᱵᱟᱠᱚ ᱞᱟᱹᱭ ᱜᱚᱫ ᱞᱮᱼᱟ ᱠᱚ᱾ ᱠᱷᱩᱵ ᱰᱷᱮᱨ ᱠᱚ ᱞᱟᱹᱭ ᱜᱚᱫ ᱠᱮᱜ᱾
ᱟᱫᱚ ᱪᱮᱫ ᱠᱚᱵᱤᱱ ᱪᱤᱠᱟᱹ ᱵᱟᱲᱟᱭᱮᱜ-ᱟ ᱱᱤᱛᱚᱜ ᱫᱚ?
ᱪᱮᱫ ᱦᱚᱸ ᱵᱟᱝᱟ ᱚᱱᱟ ᱜᱮᱞᱤᱧ ᱪᱤᱱᱛᱟᱹ ᱵᱟᱲᱟᱭᱮᱫ ᱛᱟᱦᱮᱸᱫ ᱟᱸ ᱪᱮᱫᱞᱤᱧ ᱪᱤᱠᱟᱹᱭᱟ ᱪᱮᱫ ᱵᱟᱝᱟ ᱱᱟᱦᱮᱞ ᱠᱚᱫᱚ ᱦᱟᱸᱜ ᱞᱤᱧ ᱵᱮᱱᱟᱣ ᱨᱮᱰᱤ ᱠᱟᱜᱼᱟ ᱵᱩᱡᱷᱟᱹᱣ ᱠᱮᱜᱼᱟ ᱵᱤᱱ᱾
ᱟᱪᱪᱷᱟ᱾
ᱱᱟᱦᱮᱞ ᱠᱚᱫᱚ ᱩᱰᱤ ᱡᱩᱛᱞᱤᱧ ᱵᱮᱱᱟᱣ ᱨᱮᱰᱤ ᱠᱟᱜ-ᱟ᱾
ᱚᱱᱟᱜᱮ ᱛᱟᱸᱜᱤ ᱛᱟᱲᱟᱜ ᱨᱮ ᱛᱟᱦᱚᱞᱮ ᱢᱮᱱᱟᱜ ᱵᱤᱱᱟ ᱵᱟᱝ?
ᱦᱟᱭ ᱰᱟᱝᱨᱟ ᱛᱮ ᱱᱟᱦᱟᱜ ᱞᱤᱝ ᱟᱹᱜᱩ ᱞᱮᱠᱤᱱ ᱠᱷᱟᱱ ᱦᱟᱸᱜ ᱞᱤᱧ ᱪᱷᱩᱴᱟᱹᱣ ᱜᱚᱫᱚᱜᱼᱟ᱾
᱾ ᱚᱱᱟᱜᱮ ᱛᱟᱦᱚᱞᱮ ᱤᱧ ᱠᱷᱚᱵᱚᱨᱤᱧ ᱡᱟᱱᱟᱣ ᱟᱵᱤᱱ ᱠᱟᱱᱟ ᱦᱟᱸᱜ ᱫᱷᱤᱱᱟᱹᱝ ᱥᱤᱸᱜᱟᱹᱲ ᱵᱮᱲᱟ ᱥᱮᱫ᱾
ᱦᱩᱸ᱾ ᱪᱮᱜᱞᱮᱠᱟ ᱦᱟᱸᱜ ᱫᱟᱢ ᱠᱚᱠᱚ ᱞᱟᱹᱭᱮᱫᱟ ᱪᱮᱜ ᱠᱚ ᱵᱟᱝᱟ᱾ ᱵᱩᱡᱷᱟᱹᱣ ᱠᱮᱫᱟ ᱵᱤᱱ ᱮᱢᱚᱜ ᱚᱠᱚ ᱥᱮ ᱵᱟᱝᱟ
ᱦᱳᱭ ᱦᱳᱭ ᱚᱱᱟ ᱠᱷᱚᱵᱚᱨ ᱫᱚ ᱢᱚᱴᱟᱢᱩᱴᱤ ᱟᱹᱞᱤᱧ ᱞᱤᱧ ᱡᱟᱱᱟᱣ ᱟᱵᱤᱱᱟ ᱚᱱᱟ ᱫᱚ ᱟᱞᱚᱵᱤᱱ ᱡᱷᱟᱢᱮᱞᱟᱜᱼᱟ᱾
ᱟᱹᱵᱤᱱ ᱫᱚ ᱟᱫᱚ ᱪᱮᱜ ᱠᱚᱵᱤᱱ ᱪᱤᱠᱟᱹ ᱵᱟᱲᱟᱭᱮᱜᱼᱟ ᱱᱤᱛᱳᱜ ᱫᱚ?
ᱪᱮᱛ? ᱪᱮᱫ ᱟᱨᱮᱢ ᱪᱤᱠᱟᱹᱭᱟ ᱱᱤᱛᱳᱜ ᱵᱮᱲᱟ ᱫᱚ ᱱᱚᱛᱮ ᱢᱟᱭ ᱫᱟᱜᱮᱫ ᱥᱮᱛᱟᱜ ᱠᱷᱚᱱᱟᱜ ᱡᱷᱤᱯᱤᱨ ᱡᱷᱤᱯᱤᱨ᱾
ᱦᱩᱸ᱾
ᱱᱤᱛᱳᱜ ᱪᱮᱫ ᱦᱚᱸ ᱪᱤᱠᱟᱹ ᱫᱚ ᱵᱟᱝ ᱜᱟᱱ ᱦᱟᱛᱟᱲᱚᱜ ᱠᱟᱱᱟ ᱟᱫᱚ ᱟᱨ ᱠᱟᱹᱡ ᱯᱩᱨ ᱧᱮᱞ ᱦᱩᱭ ᱞᱮᱱ ᱜᱮ ᱯᱷᱟᱸᱠᱟᱭᱟᱭ ᱥᱮ ᱵᱟᱭ ᱯᱷᱟᱸᱠᱟᱭᱟᱭ᱾
ᱦᱩᱸ᱾ ᱦᱳᱭ ᱠᱟᱹᱢᱤ ᱵᱟᱲᱟᱭ ᱦᱩᱭᱩᱜᱼᱟ ᱴᱩᱠ ᱴᱟᱠ ᱥᱟᱨᱟ ᱫᱤᱱ ᱦᱟᱸᱜ ᱦᱩᱸ᱾ ᱠᱟᱹᱢᱤ ᱦᱩᱭᱩᱜ ᱟᱛᱚ ᱢᱤᱫ ᱜᱷᱟᱹᱲᱤᱡ ᱠᱟᱹᱢᱤ ᱵᱟᱲᱟ ᱞᱮᱱᱠᱷᱟᱱ ᱡᱚᱢ ᱵᱟᱲᱟ ᱟᱹᱰᱤ ᱵᱷᱟᱜᱤ ᱵᱩᱡᱷᱟᱹᱜᱼᱟ᱾ ᱥᱟᱨᱟ ᱫᱤᱱ ᱜᱤᱛᱤᱡ ᱫᱩᱲᱩᱵ ᱵᱟᱲᱟ ᱫᱚ ᱡᱩᱛ ᱫᱚ ᱵᱟᱝ ᱵᱩᱡᱷᱟᱹᱜᱼᱟ᱾ ᱟᱸᱡᱚᱢ ᱠᱮᱜ-ᱟ ᱵᱤᱱ?
ᱮᱠᱫᱚᱢ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱜ-ᱟ ᱟᱫᱚ
ᱟᱫᱚ ᱠᱷᱮᱛ ᱠᱚᱫᱚ ᱵᱤᱱ ᱯᱚᱪᱟᱱ ᱵᱟᱲᱟ ᱠᱟᱜᱼᱟ ᱥᱮ ᱟᱹᱣᱨᱤᱵᱤᱱ ᱯᱚᱪᱟᱱᱟ?
ᱵᱟᱹᱫᱽ ᱠᱚᱫ ᱞᱤᱧ ᱯᱚᱪᱟᱱ ᱫᱚ ᱞᱤᱧ ᱯᱚᱪᱟᱱ ᱠᱟᱜ
ᱦᱩᱸ᱾ ᱟᱯᱮ ᱟᱛᱩ ᱨᱮᱫᱚ ᱛᱤᱱᱟᱹ ᱜᱟᱱ ᱚᱱᱟ ᱰᱟᱝᱨᱟ ᱱᱟᱦᱮᱞ ᱫᱚ ᱢᱮᱱᱟᱜᱼᱟ?
ᱢᱮᱱᱟᱜ ᱜᱮᱭᱟ ᱱᱚᱛᱮ ᱫᱚ ᱡᱷᱚᱛᱚ ᱪᱟᱹᱥᱤᱵᱟᱹᱥᱤ ᱦᱚᱲ ᱜᱮᱥᱮ᱾ ᱟᱫᱚ ᱰᱟᱝᱨᱟ ᱫᱚ ᱦᱟᱸᱜ ᱠᱚ ᱫᱚᱦᱚ ᱟᱠᱟᱫ ᱠᱚᱜᱮᱭᱟ ᱾
ᱦᱩᱸ ᱦᱩᱸ ᱾
ᱢᱟᱱᱮ ᱤᱰᱤ ᱩᱰᱤᱭᱟᱱ ᱦᱚᱲ ᱜᱟᱹᱰᱤ ᱠᱚᱛᱮ ᱠᱚ ᱥᱤ ᱦᱚᱪᱚᱭᱮᱜ ᱨᱮᱦᱚ ᱛᱚ ᱢᱟᱲᱟᱝ ᱛᱚᱲᱟ ᱜᱟᱹᱰᱤ ᱠᱚ ᱠᱤᱢᱵᱟ ᱵᱷᱤ ᱛᱟᱹ ᱠᱚ ᱫᱚ ᱚᱱᱠᱟ ᱚᱱᱟ ᱜᱟᱹᱰᱤ ᱠᱚᱛᱮ ᱫᱚ ᱵᱟᱭ ᱥᱟᱵ ᱧᱟᱢ-ᱟ ᱥᱮ ᱾
ᱦᱩᱸ ᱦᱩᱸ ᱾
ᱟᱨ ᱡᱮᱦᱩᱛᱩ ᱚᱱᱟ ᱛᱚᱲᱟ ᱜᱟᱹᱰᱤ ᱠᱚ ᱛᱚ ᱢᱟᱲᱟᱝ ᱨᱮᱜᱮ ᱦᱟᱸᱜ ᱜᱤᱤᱰᱤ ᱨᱮᱱᱟᱜ ᱵᱮᱯᱟᱨ ᱢᱮᱱᱟᱜ-ᱟ ᱟᱫᱚ ᱚᱱᱟ ᱚᱱᱟ ᱢᱟᱲᱟᱝ ᱨᱮᱫᱚ ᱟᱫᱚ ᱱᱚᱜᱚᱭ ᱡᱮ ᱢᱤᱫ ᱴᱮᱝ ᱠᱮᱫᱟᱨ ᱠᱷᱟᱹᱛᱤᱨ ᱠᱤ ᱟᱢ ᱜᱟᱹᱰᱤ ᱛᱮᱢ ᱥᱤ ᱦᱚᱪᱚ ᱮᱭᱟ᱾
ᱦᱮᱸ ᱾
ᱟᱫᱚ ᱚᱱᱟᱛᱮ ᱩᱱ ᱥᱩᱢᱚᱭ ᱢᱟᱱᱮ ᱰᱟᱝᱨᱟ ᱠᱚᱛᱮ ᱠᱚ ᱥᱤ ᱵᱟᱲᱟᱭᱟ ᱟᱨᱠᱤ ᱾
ᱦᱳᱭ ᱦᱳᱭ ᱾
ᱰᱟᱝᱨᱟ ᱫᱚᱦᱚ ᱛᱚ ᱵᱷᱟᱜᱤ ᱥᱩᱵᱤᱫᱷᱟ ᱜᱮᱭᱟ᱾
ᱦᱳᱭ ᱦᱳᱭ ᱾ ᱟᱨ ᱥᱤᱭᱟᱜ ᱠᱷᱟᱱ ᱜᱮ ᱵᱷᱟᱜᱤᱜ ᱭᱟ ᱵᱩᱡᱷᱟᱣ ᱠᱮᱜ-ᱟ ᱵᱤᱱ ᱾
ᱦᱳᱭ ᱾
ᱟᱨ ᱰᱟᱝᱨᱟ ᱱᱟᱦᱮᱞ ᱫᱚ ᱪᱮᱫ ᱞᱮᱠᱟ ᱵᱤᱱ ᱟᱹᱠᱷᱨᱤᱧ ᱵᱟᱲᱟᱭᱮᱫ-ᱟ ᱛᱤᱱᱟᱹᱜ ᱫᱟᱢ ᱠᱚ ᱛᱮ ᱱᱮᱛᱟᱨ ᱫᱚ ᱾
ᱱᱟᱦᱮᱞ?
ᱦᱳᱭ ᱦᱳᱭ ᱟᱹᱠᱷᱨᱤᱧ ᱵᱟᱵᱤᱱ ᱟᱹᱠᱷᱨᱤᱧ ᱵᱟᱲᱟᱭᱟ᱾ ᱮᱴᱟᱜ ᱦᱚᱲ ᱴᱷᱮᱱ ᱥᱤ ᱠᱚ ᱵᱟᱵᱮᱱ ᱤᱫᱤᱵᱟᱲᱟᱭᱟ?
ᱟᱹᱣᱨᱤᱭᱟ ᱟᱹᱞᱤᱧᱟᱜ ᱜᱮ ᱟᱹᱣᱨᱤ ᱞᱤᱧ ᱪᱟᱵᱟᱭᱟ᱾
ᱦᱮᱸ ᱾
ᱛᱤᱥᱚᱜ ᱪᱟᱵᱟᱟᱭᱟ᱾
ᱦᱳᱭ ᱦᱳᱭ ᱦᱳᱭ ᱾
ᱦᱩᱸ ᱾
ᱛᱚ ᱚᱱᱟ ᱠᱚᱨᱮ ᱜᱮ ᱛᱤᱥᱚᱜ ᱦᱟᱸᱜ ᱪᱟᱵᱟᱭᱮᱫ-ᱟ ᱞᱤᱧ ᱤᱱᱟᱹ
ᱱᱤᱡᱮᱨᱟᱜ ᱠᱚ ᱵᱟᱝ ᱪᱟᱵᱟ ᱞᱮᱠᱷᱟᱱ ᱮᱴᱟᱜ ᱨᱮᱦᱚᱸ ᱤᱫᱤ ᱦᱟᱜ ᱵᱟᱝ ᱵᱷᱟᱹᱜᱤᱜ ᱠᱟᱱᱟ ᱥᱮ ᱾
ᱦᱳᱭ ᱾
ᱰᱟᱝᱨᱟ ᱠᱚᱦᱚᱸ ᱠᱟᱹᱡ ᱡᱤᱨᱟᱹᱣ ᱵᱟᱲᱟ ᱦᱚᱪᱚ ᱦᱩᱭᱩᱜ-ᱟ ᱾ ᱱᱩᱠᱩ ᱦᱚᱸ ᱰᱮᱞᱤᱢ ᱦᱮᱸ ᱞᱟᱲᱟᱣ ᱦᱚᱪᱚ ᱞᱮᱠᱷᱟᱱ ᱫᱚ ᱞᱟᱸᱜᱟ ᱜᱚᱫᱚᱜ ᱟᱠᱚ ᱥᱮ ᱾
ᱦᱳᱭ ᱾
ᱡᱚᱢᱟᱜ ᱫᱚ ᱪᱮᱫ ᱠᱚ ᱧᱟᱢ ᱵᱟᱲᱟ ᱟᱠᱚᱣᱟ ᱯᱮ?
ᱡᱚᱢᱟᱜ ᱫᱚ ᱱᱚᱛᱮ ᱪᱮᱫ ᱞᱮᱠᱟ ᱱᱮᱛᱟᱨ ᱢᱟ ᱦᱟᱸᱜ ᱚᱱᱠᱟ ᱜᱷᱟᱸᱥ ᱦᱚᱸ ᱤᱨ ᱦᱚᱸ ᱵᱟᱝ ᱜᱟᱱᱚᱜ ᱠᱟᱱᱟ ᱵᱩᱥᱩᱵ ᱠᱚᱜᱮ ᱞᱤᱧ ᱮᱢᱟ ᱠᱚ ᱠᱟᱱᱟ ᱟᱨ ᱛᱤᱠᱤᱱ ᱵᱮᱲᱟ ᱞᱮ ᱠᱟᱹᱡ ᱞᱤᱧ ᱟᱪᱩᱨ ᱟᱹᱜᱩᱭᱮᱫ ᱠᱚᱣᱟ᱾ ᱰᱟᱦᱤ ᱥᱮᱱ ᱠᱷᱚᱱᱟᱜ᱾
ᱰᱟᱦᱤ ᱥᱮᱱ ᱠᱷᱚᱱ᱾
ᱦᱩᱸ᱾
ᱟᱨ ᱚᱱᱟ ᱜᱟᱰᱟ ᱫᱷᱟᱨᱮ ᱨᱮ ᱵᱷᱟᱜᱤ ᱜᱷᱟᱥ ᱢᱮᱱᱟᱜᱼᱟ ᱟᱯᱮ ᱚᱸᱰᱮ᱾ ᱟᱫᱚ ᱚᱸᱰᱮ ᱛᱚ ᱵᱟᱵᱤᱱ ᱤᱫᱤ
ᱜᱟᱰᱟ ᱫᱷᱟᱨᱮ ᱢᱮᱱᱟᱜᱼᱟ ᱜᱟᱰᱟ ᱫᱷᱟᱨᱮ ᱨᱮ ᱱᱩᱠᱩ ᱰᱟᱝᱨᱤ ᱵᱟᱠᱚ ᱟᱛᱤᱧᱟ᱾
ᱳ ᱟᱫᱚ ᱵᱤᱱ ᱯᱟᱹᱨᱜᱟᱹᱣ ᱠᱟᱜ ᱠᱚᱣᱟ ᱵᱤ ᱯᱟᱹᱨᱠᱟᱹᱣ ᱠᱟᱜ ᱠᱚᱣᱟᱵᱤᱱ ᱢᱚᱱᱮ ᱦᱚᱭ ᱰᱟᱦᱤ ᱥᱮᱱ ᱨᱮᱜᱮ ᱰᱮᱞᱤ ᱜᱮ᱾
ᱦᱳᱭ ᱦᱳᱭ ᱰᱟᱦᱤ ᱥᱮᱱ ᱜᱮᱞᱤᱧ ᱤᱫᱤ ᱯᱷᱚᱸᱴ ᱠᱟᱜ ᱠᱚᱣᱟ ᱛᱚ᱾
ᱦᱩᱸ᱾
ᱟᱫᱚ ᱚᱱᱟᱛᱮ ᱱᱚᱣᱟ ᱜᱟᱰᱟ ᱫᱷᱟᱨᱮ ᱠᱚᱨᱮ ᱵᱮᱥ ᱜᱮ ᱜᱷᱟᱥ ᱢᱮᱱᱟᱜᱼᱟ ᱛᱩᱵᱩ ᱨᱮᱦᱚᱸ ᱵᱟᱠᱚ ᱟᱹᱛᱤᱧᱟ᱾
ᱚᱱᱟ ᱠᱩᱦᱚᱸ ᱟᱛᱤᱧ ᱵᱟᱲᱟ ᱦᱚᱪᱚ ᱦᱩᱭᱩᱜ-ᱟ ᱡᱚᱢᱟᱜ ᱠᱚ ᱴᱷᱤᱠ ᱴᱷᱟᱠ ᱮᱢ ᱦᱩᱭᱩᱜᱼᱟ ᱛᱚᱵᱮ ᱛᱚ ᱦᱚᱲᱢᱚ ᱠᱚ ᱛᱟᱦᱮᱱ ᱛᱟᱠᱚᱣᱟ
ᱦᱚᱭ ᱦᱚᱭ᱾
ᱚᱱᱟ ᱢᱟ ᱠᱟᱛᱷᱟ ᱜᱮ᱾
ᱡᱩᱜ ᱩ ᱟᱫᱚᱞᱤᱧ ᱢᱚᱱᱮ ᱥᱟᱹᱵᱤᱛ ᱠᱟᱜᱼᱟ ᱟᱞᱤᱧ ᱦᱚᱸ ᱠᱮᱴᱮᱡ ᱢᱮᱴᱮᱡ ᱡᱟᱦᱟᱸ ᱜᱮ